ᱮᱞᱳ ᱾
ᱮᱞᱳ, ᱡᱚᱦᱟᱨ ᱜᱮ ᱜᱚᱝᱠᱮ ᱾
ᱳ ᱦᱳᱦ ᱡᱚᱦᱚᱨ ᱜᱮ ᱾ ᱥ-ᱩ-ᱡ, ᱜᱚᱝᱠᱮ ᱛᱟᱦᱞᱮ ᱪᱮᱜ ᱠᱚᱵᱮᱱ ᱪᱤᱠᱟᱹ ᱵᱟᱲᱟᱭᱮᱼᱟ ᱱᱤᱛ ᱜᱷᱟᱹᱲᱤᱡ ᱫᱚ ᱦᱟᱸᱜ?
ᱚᱭ ᱜᱚᱝᱠᱮ ᱱᱤᱛ ᱜᱷᱟᱹᱲᱤᱡ ᱫᱚ ᱪᱮᱫ ᱦᱚᱸ ᱵᱟᱝ, ᱚᱱᱛᱮ ᱤᱭᱟ ᱥᱮ ᱦᱮᱸ ᱠᱷᱮᱛ ᱥᱮᱜ ᱜᱮ ᱦᱮᱡ ᱦᱩᱭ ᱠᱟᱱᱟ, ᱚᱱᱛᱮ ᱨᱮᱜᱮ ᱡᱤᱨᱟᱹᱣ ᱵᱟᱲᱟ ᱦᱳᱭ ᱠᱟᱱᱟ ᱚᱱᱛᱮ ᱨᱮᱜᱮ
ᱟᱪ-ᱪᱷᱟ ᱟᱪ-ᱪᱷᱟ, ᱛᱟᱦᱞᱮ ᱜᱚᱝᱠᱮ ᱦᱟᱸᱜ ᱪᱟᱥ ᱵᱟᱥ ᱛᱚ ᱦᱟᱸᱜ ᱛᱤᱱᱟᱹᱜ ᱥᱟᱹᱜᱤᱧ ᱦᱩᱭᱮᱱᱟ ᱪᱟᱥ ᱵᱟᱥ ᱠᱚᱫᱚ ᱦᱟᱸᱜ ᱪᱮᱫ ᱞᱮᱠᱟ ᱟᱯᱮ ᱥᱮᱱ ᱪᱟᱥ ᱵᱟᱥ ᱠᱚ ᱦᱩᱭᱩᱜ ᱠᱟᱱ ᱜᱮᱭᱟ ᱥᱮ ᱵᱟᱝ ᱱᱟᱯᱟᱭ ᱛᱮ ᱦᱟᱸᱜ?
ᱳᱭ ᱪᱟᱥᱵᱟᱥ ᱠᱚᱫᱚ ᱜᱚᱝᱠᱮ ᱳᱭ ᱟᱞᱮ ᱥᱮᱫ ᱫᱚ ᱛᱷᱚᱲᱟ ᱚᱞᱯᱚ ᱞᱟᱦᱟ ᱧᱚᱜ ᱠᱷᱚᱡ ᱜᱮ ᱮᱦᱚᱵ ᱠᱟᱱᱛᱮ ᱟᱫᱚ ᱚᱱᱟ ᱠᱟᱹᱛᱮ ᱪᱟᱥ ᱫᱚ ᱵᱟᱨᱟᱵᱟᱨᱤ ᱜᱟᱱ ᱢᱟᱱᱮ ᱦᱳᱭ ᱪᱩᱟᱹᱣ ᱟᱠᱟᱱ ᱛᱟᱞᱮᱭᱟ ᱪᱟᱥ ᱵᱟᱥ ᱫᱚ ᱾
ᱟᱪᱷᱟᱜ ᱾ ᱛᱟᱞᱦᱮ ᱟᱯᱮ ᱥᱮᱫ ᱫᱚ ᱦᱟᱸᱜ ᱫᱟᱜ ᱡᱟᱹᱲᱤ ᱠᱚᱫᱚ ᱦᱟᱸᱜ ᱢᱟᱲᱟᱝ ᱠᱷᱚᱱᱟᱜ ᱜᱮ ᱦᱟᱸᱜ ᱡᱟᱥ ᱛᱤᱧ ᱫᱟᱜ ᱡᱟᱹᱲᱤ ᱟᱠᱟᱫ ᱛᱮ ᱡᱟᱹᱱᱤᱡ ᱠᱷᱟᱱ ᱦᱟᱸᱜ ᱨᱚᱦᱚᱭ ᱠᱚᱫᱚ ᱦᱟᱸᱜ ᱞᱚ ᱩᱱ ᱫᱷᱟᱨᱟ ᱯᱮ ᱨᱚᱜᱚᱭ ᱨᱚᱦᱚᱭ ᱜᱚᱫ ᱠᱟᱫᱟ ᱦᱮᱸ ᱵᱟᱝ ᱟᱞᱮ ᱥᱮᱱ ᱫᱚ ᱦᱟᱸᱜ ᱫᱟᱜ ᱡᱟᱹᱲᱤ ᱠᱚ ᱦᱟᱸᱜ ᱵᱟᱭ ᱦᱤᱲᱤᱠ ᱠᱟᱱ ᱛᱟᱦᱮᱸᱼᱟ ᱱᱤᱛ ᱯᱚᱨᱡᱚᱱᱛᱚ ᱦᱚᱸ ᱨᱚᱦᱚᱭ ᱠᱚᱫᱚ ᱦᱟᱸᱜ ᱱᱩᱭ ᱦᱚᱲ ᱢᱚᱫᱽᱫᱷᱮᱹᱛᱮ ᱮᱛᱚᱦᱚᱵ ᱦᱩᱭ ᱠᱟᱱᱟ ᱾ ᱵᱤᱥᱤ ᱫᱤᱱ ᱫᱚ ᱦᱟᱸᱜ ᱵᱟᱭ ᱦᱩᱭ ᱠᱟᱱᱟ ᱮᱦᱚᱵ ᱠᱟᱛᱮᱜ ᱫᱚ
ᱟᱥᱛᱮᱹᱜ ᱾ ᱚ ᱟᱞᱮᱥᱮᱫ ᱫᱚ ᱚᱝᱠᱮ ᱞᱟᱦᱟ ᱠᱷᱚᱡ ᱜᱮ ᱢᱟᱱᱮ ᱛᱷᱚᱲᱟ ᱚᱞᱯᱚ ᱫᱟᱜ ᱧᱚᱜ ᱮᱫ ᱛᱮ ᱱᱚᱛᱮ ᱫᱚ ᱫᱟᱜ ᱨᱮᱱᱟᱜ ᱫᱚ ᱴᱷᱤᱠ ᱜᱮ ᱱᱤᱛᱦᱚᱸ ᱾ ᱨᱤᱢᱤᱞ ᱠᱟᱜ ᱞᱮᱠᱟ ᱟᱫᱚ, ᱛᱷᱚᱲᱟ ᱛᱷᱚᱲᱟᱭ ᱫᱟᱜ ᱮᱫ ᱾ ᱵᱤᱞᱞᱮ ᱠᱟᱱᱛᱮ ᱟᱫᱚ ᱱᱟᱭ ᱠᱟᱛᱮᱜ ᱢᱚᱸᱡᱽ ᱜᱮ ᱚᱱᱛᱮ ᱫᱚ ᱦᱳᱭ ᱠᱟᱱᱟ ᱾
ᱟᱪ-ᱪᱷᱟ ᱟᱪ-ᱪᱷᱟ, ᱚᱱᱟ ᱢᱟ ᱠᱟᱛᱷᱟ ᱠᱟᱱ ᱜᱮᱡ ᱡᱮ ᱢᱚᱡᱽ ᱜᱮ ᱫᱟᱜ ᱡᱟᱹᱲᱤ ᱫᱟᱜ ᱡᱟᱹᱲᱤ ᱞᱮᱠᱷᱟᱱ ᱢᱟ ᱱᱟᱯᱟᱭ ᱜᱮ ᱪᱟᱥᱵᱟᱥ ᱠᱚᱦᱚᱸ ᱱᱟᱯᱟᱭ ᱦᱩᱭᱩᱜ ᱛᱟᱵᱚᱱᱟ ᱢᱮᱱᱠᱷᱟᱱ ᱥᱚᱢᱚᱭ ᱨᱮ ᱡᱩᱫᱤ ᱫᱟᱜ ᱵᱟᱭ ᱡᱟᱹᱲᱤᱭᱟ ᱟᱵᱚᱱᱟ ᱢᱮᱱ ᱠᱷᱟᱱ ᱪᱟᱥᱵᱟᱥ ᱦᱚᱸ ᱱᱟᱯᱟᱭ ᱵᱟᱝ ᱦᱩᱭᱩᱜ ᱛᱟᱵᱚᱱᱟ ᱾ ᱥᱮ ᱟᱵᱚᱣᱟᱜ ᱜᱮᱞᱮ ᱵᱤᱞᱤ ᱦᱚᱸ ᱴᱷᱤᱠ ᱴᱷᱟᱭᱤᱢ ᱨᱮ ᱴᱷᱤᱠ ᱢᱚᱛᱚ ᱦᱟᱸᱜ ᱵᱟᱝ ᱜᱮᱞᱮ ᱵᱤᱞᱤᱜ ᱛᱟᱵᱚᱱᱟ ᱦᱮᱸ ᱵᱟᱝ?
ᱦᱮᱸ ᱠᱟᱱᱜᱮ ᱡᱩᱫᱤ ᱡᱟᱦᱟᱸᱭ ᱡᱟ ᱥᱚᱢᱚᱭ ᱨᱮ ᱫᱟᱜ ᱨᱮᱱᱟᱜ ᱠᱟᱱ ᱚᱱᱟ ᱥᱚᱢᱚᱭ ᱨᱮ ᱡᱩᱫᱤ ᱵᱟᱭ ᱫᱟᱜ ᱞᱮᱠᱷᱟᱱ ᱚᱱᱟ ᱵᱤᱞᱤ ᱡᱚᱠᱷᱚᱡ ᱥᱮ ᱤᱭᱟᱹ ᱡᱚᱠᱷᱚᱡ ᱚᱱᱟ ᱡᱮ ᱵᱟᱝ ᱥᱚᱢᱚᱭ ᱨᱮ ᱫᱟᱜ ᱠᱷᱟ ᱫᱚ ᱚᱱᱟ ᱚᱱᱟ ᱥᱮᱨᱚᱠᱚᱢ
ᱦᱚ ᱜᱚᱝᱜᱮ ᱠᱟᱴᱤ
ᱵᱟᱝ ᱦᱩᱭᱩᱜ ᱛᱟᱵᱚᱱᱟ ᱥᱮᱨᱚᱠᱚᱢ ᱚᱱᱟ ᱠᱷᱟᱹᱛᱤᱨ ᱛᱮ ᱚᱱᱟ ᱫᱟᱜ ᱯᱚᱨ ᱨᱮᱜᱮ ᱟᱵᱚ ᱱᱤᱨᱵᱷᱚᱨ ᱢᱮᱱᱟᱜ ᱵᱚᱱᱟ ᱟᱨ ᱫᱟᱜ ᱵᱟᱭ ᱫᱟᱜ ᱞᱮᱠᱷᱟᱱ ᱠᱟᱹᱢᱤ ᱠᱚᱫᱚ ᱟᱵᱚ ᱛᱚ ᱵᱟᱝ ᱡᱤᱞᱟᱜ ᱠᱟᱱᱟ ᱥᱮᱨᱚᱠᱚᱢ ᱫᱟᱜ ᱵᱟᱭ ᱧᱟᱢ ᱟᱠᱟᱫᱟ ᱫᱟᱜ ᱨᱮᱱᱟᱜ ᱩᱱᱟᱹᱜ ᱥᱩᱵᱤᱫᱟ ᱦᱚᱸ ᱵᱟᱹᱱᱩᱜᱼᱟ ᱟᱞᱮ ᱥᱮᱫ ᱢᱟ ᱱᱚᱛᱮ ᱢᱟ ᱾ ᱟᱫᱚ ᱚᱱᱠᱮ ᱚᱱᱛᱮ ᱫᱚ ᱪᱮᱫ ᱞᱮᱠᱟ ᱵᱟᱨ ᱥᱤᱡᱮᱱ ᱜᱮ ᱪᱟᱥ ᱛᱟᱯᱮᱥᱮ ᱢᱤᱫ ᱥᱤᱡᱮᱱ ᱜᱮ ᱪᱟᱥ ᱦᱩᱭᱩᱜ ᱠᱟᱱᱟ ᱱᱚᱱᱛᱮ ᱫᱚ
ᱦᱚᱸ ᱟᱞᱮ ᱥᱮᱱ ᱫᱚ ᱱᱚᱝᱠᱟ ᱧᱮᱞ ᱞᱮᱠᱷᱟᱱ ᱡᱮ ᱵᱟᱨ ᱥᱤᱡᱮᱱ ᱜᱮᱞᱮ ᱪᱟᱥ ᱵᱟᱲᱟᱭ ᱜᱮᱭᱟ ᱾ ᱞᱮᱹᱭᱠᱷᱟᱱ ᱱᱤᱛᱚᱜ ᱫᱚ ᱦᱟᱸᱜ ᱢᱟᱱᱮ ᱠᱮᱱᱮᱞ ᱫᱟᱜ ᱠᱚᱦᱚᱸ ᱚᱱᱠᱟ ᱵᱟᱝᱞᱮ ᱧᱟᱢ ᱜᱮᱭᱟ ᱧᱟᱢ ᱫᱚ ᱟᱫᱚ ᱪᱟᱥᱵᱟᱥ ᱫᱚ ᱱᱚᱜᱼᱚᱭ ᱥᱮᱨᱢᱟ ᱡᱟᱹᱲᱤ ᱠᱷᱮ ᱠᱷᱟᱹᱛᱤᱨ ᱜᱮ ᱪᱟᱥᱵᱟᱥ ᱫᱚ ᱦᱩᱭ ᱟᱠᱟᱱ ᱜᱮᱭᱟ ᱾ ᱟᱨ ᱫᱷᱚᱨᱚᱱ ᱫᱤᱱ ᱫᱚ ᱦᱟᱸᱜ ᱡᱟᱹᱥᱛᱤ ᱠᱟᱭᱛᱮ ᱧᱮᱞᱚᱜᱼᱟ ᱵᱩᱨᱩ ᱫᱷᱟᱨᱮ ᱠᱚᱨᱮᱱᱟᱜ ᱡᱟᱭᱜᱟ ᱠᱚ ᱡᱷᱟᱨᱱᱟ ᱫᱟᱜ ᱛᱮᱜᱮ ᱦᱟᱜ ᱪᱟᱥᱵᱟᱥ ᱫᱚ ᱦᱩᱭᱩᱜ ᱜᱮ ᱛᱟᱦᱮᱸᱫᱼᱟ ᱾ ᱚᱱᱟ ᱠᱷᱟᱹᱛᱤᱨ ᱛᱮᱜᱮ ᱦᱟᱸᱜ ᱚᱱᱟ ᱠᱚᱫᱚ ᱵᱩᱨᱩ ᱫᱷᱟᱨᱮ ᱠᱚᱨᱮᱱᱟᱜ ᱡᱟᱭᱜᱟ ᱠᱚᱫᱚ ᱢᱟᱱᱮ ᱵᱟᱨᱚ ᱢᱟᱥ ᱜᱮ ᱪᱟᱥ ᱦᱩᱭᱩᱜᱼᱟ ᱱᱤᱭᱟᱹ ᱵᱟᱨ ᱦᱚᱸ ᱜᱚᱱ ᱧᱚᱜ ᱜᱮ ᱫᱷᱟᱨᱟᱜ ᱜᱮ ᱚᱱᱟ ᱚᱱᱛᱮ ᱫᱚᱦᱟᱸᱜ ᱪᱟᱥ ᱵᱟᱲᱟ ᱦᱩᱭ ᱟᱠᱟᱱ ᱜᱮᱭᱟ ᱢᱮᱱᱠᱷᱟᱱ ᱱᱚᱛᱮᱱᱟᱜ ᱵᱟᱹᱫᱽ ᱵᱟᱹᱭᱦᱟᱹᱲ ᱠᱚᱨᱮᱱᱟᱜ ᱡᱟᱭᱜᱟ ᱫᱚ ᱦᱟᱸ ᱚᱱᱠᱟ ᱦᱟᱜ ᱪᱟᱥ ᱵᱟᱲᱟ ᱫᱚ ᱦᱟᱸᱜ ᱞᱚᱜᱚᱱ ᱫᱷᱟᱨᱟ ᱫᱚ ᱵᱟᱭ ᱦᱩᱭ ᱟᱠᱟ ᱠᱟᱱᱟ ᱱᱚᱭ ᱦᱟᱜ ᱱᱤᱛᱚᱜ ᱦᱚᱸ ᱨᱚᱦᱚᱭ ᱦᱩᱭᱩᱜ ᱠᱟᱱᱟ ᱾
ᱚ ᱚᱱᱛᱮ ᱫᱚ ᱛᱚᱵᱮ ᱤᱭᱟᱹ ᱵᱩᱨᱩ ᱫᱤᱥ ᱫᱚ ᱛᱷᱚᱲᱟ ᱫᱟᱜ ᱨᱮᱱᱟᱜ ᱫᱚ ᱚᱱᱮ ᱚᱱᱟ ᱡᱷᱟᱨᱱᱟ ᱫᱟᱜ ᱦᱤᱡᱩᱜᱼᱟ ᱚᱱᱟ ᱠᱷᱚᱡ ᱜᱮ ᱟᱨ ᱱᱚᱛᱮ ᱫᱚ ᱟᱞᱮ ᱥᱮᱫ ᱫᱚ ᱢᱟᱱᱮ ᱤᱭᱟᱹ ᱜᱮᱭᱟ ᱢᱟᱱᱮ ᱥᱚᱢᱟᱱ ᱧᱚᱜ ᱜᱮᱛᱟᱞᱮᱭᱟᱫᱚ ᱡᱟᱹᱥᱛᱤ ᱤᱭᱟᱹ ᱦᱚᱸ ᱵᱟᱝ ᱢᱟᱱᱮ ᱴᱟᱺᱰᱤ ᱢᱟᱪᱷᱟ ᱦᱚᱸ ᱠᱟᱱᱟ ᱟᱨ ᱤᱭᱟᱹ ᱫᱟᱜ ᱢᱟᱪᱷᱟ ᱫᱟᱜ ᱠᱚᱦᱚᱸ ᱡᱮᱢᱚᱱ ᱛᱮ ᱱᱚᱜᱼᱚ ᱱᱚᱝᱠᱟᱱᱟᱜ ᱱᱚᱛᱮ ᱫᱚ ᱤᱭᱟᱹ ᱠᱟᱱ ᱛᱮ ᱟᱫᱚ ᱱᱟᱜ ᱫᱟᱜ ᱨᱮᱱᱟᱜ ᱥᱩᱵᱤᱫᱟ ᱫᱚ ᱢᱮᱱᱟᱜ ᱟᱠᱟᱫ ᱜᱮᱭᱟ ᱱᱚᱛᱮ ᱫᱚ ᱾
ᱟᱪᱪᱷᱟ ᱟᱪᱪᱷᱟ ᱟᱪᱪᱷᱟ ᱾
ᱦᱳᱭ ᱦᱳᱭ ᱟᱫᱚ ᱢᱟᱱᱮ ᱵᱤᱨ ᱠᱚ ᱦᱳᱭ
ᱦᱚ ᱱᱟᱯᱟᱭ ᱠᱟᱛᱷᱟ ᱠᱟᱱ ᱜᱮᱭᱟ ᱚᱱᱟ ᱦᱚᱸ ᱟᱯᱮᱥᱮᱱ ᱫᱚ ᱥᱚᱢᱟᱱ ᱧᱚᱜ ᱡᱟᱭᱜᱟ ᱠᱟᱱᱟ ᱟᱞᱮ ᱥᱮᱱ ᱫᱚ ᱚᱱᱠᱟ ᱥᱚᱢᱟᱱ ᱧᱚᱜ ᱡᱟᱭᱜᱟ ᱫᱚ ᱵᱟᱝ ᱠᱟᱱᱟ ᱾ ᱰᱷᱟᱯᱟ ᱰᱷᱤᱯᱤ ᱩᱥᱩᱞ ᱪᱷᱮᱯᱚ ᱚᱱᱟ ᱠᱷᱟᱹᱛᱤᱨ ᱛᱮ ᱦᱟᱸᱜ ᱧᱮᱞᱚᱜᱼᱟ ᱫᱟᱜ ᱡᱟᱹᱲᱤ ᱠᱚᱫᱚ ᱦᱟᱸᱜ ᱢᱟᱱᱮ ᱪᱮᱛᱟᱱ ᱥᱮᱫ ᱫᱟᱜ ᱞᱮᱠᱷᱟᱱ ᱦᱟᱜ ᱪᱮᱛᱟᱱ ᱥᱮᱫ ᱨᱮᱱᱟᱜ ᱫᱟᱜ ᱠᱚ ᱡᱚᱛᱚ ᱞᱟᱛᱟᱨ ᱥᱮᱱ ᱦᱮᱡ ᱪᱟᱵᱟᱜᱼᱟ ᱢᱮᱱᱠᱷᱟᱱ ᱪᱮᱛᱟᱱ ᱥᱮᱫ ᱨᱮᱱ ᱦᱚᱲᱜᱮ ᱫᱟᱜ ᱵᱟᱝᱠᱚ ᱦᱮᱡ ᱦᱚᱪᱚᱣᱟᱜᱼᱟ ᱟᱲᱮ ᱪᱮᱠᱟᱜ ᱟᱠᱚ ᱟᱠᱚ ᱦᱚᱸ ᱪᱟᱥᱵᱟᱥ ᱛᱚ ᱢᱤᱫᱴᱤᱡ ᱦᱩᱭᱩᱜ ᱛᱟᱠᱚᱣᱟ ᱦᱮᱸ ᱵᱟᱝ?
ᱢᱤᱫ ᱥᱚᱢᱟᱱ ᱵᱟᱝ ᱠᱟᱛᱮ ᱪᱮᱛᱟᱱ ᱥᱮᱫ ᱨᱮᱱ ᱦᱚᱲ ᱫᱚ
ᱦᱳᱭ ᱟᱯᱮᱥᱮᱱ ᱫᱚ ᱦᱟᱜ
ᱦᱮᱞᱳ᱾